ᱦᱮᱞᱳ, ᱦᱩᱸ ᱟᱸᱡᱚᱢ ᱮᱫᱟᱵᱤᱱ ᱥᱮ, ᱦᱩ ᱡᱚᱦᱟᱨ ᱜᱮ ᱡᱚᱦᱟᱨ ᱜᱮ᱾
ᱟᱹᱞᱤᱧᱟᱜ ᱵᱮᱱ ᱟᱡᱚᱢᱮᱜᱼᱟ ᱯᱩᱥᱴᱟᱣ ᱥᱟᱦᱤᱡ ᱾
ᱦᱮᱸ ᱟᱸᱡᱚᱢ ᱮᱫᱟᱞᱤᱧ ᱾
ᱦᱩᱸᱛᱟᱦᱚᱞᱮ ᱪᱮᱫ ᱠᱚᱵᱤᱱ ᱪᱤᱠᱟᱹᱭᱮᱫᱟ?
ᱪᱮᱫ ᱦᱚᱸ ᱵᱟᱝ ᱢᱟ ᱱᱤᱛᱚᱜ ᱫᱚ ᱫᱩᱲᱩᱵ ᱵᱟᱲᱟ ᱦᱩᱭ ᱠᱟᱱᱟ, ᱵᱟᱵᱟᱭᱩ ᱠᱟᱹᱴᱤᱡ ᱜᱚᱞᱯᱚᱭ ᱞᱟᱹᱭᱮᱜᱼᱟ ᱾ ᱚᱱᱟ ᱜᱮᱞᱮ ᱟᱸᱡᱚᱢᱮᱫᱼᱟ ᱾
ᱦᱩᱸᱵᱟᱵᱟ ᱟᱹᱳᱛ ᱟᱨ ᱚᱱᱛᱮ ᱫᱚ ᱪᱮᱫ ᱪᱮᱫ ᱞᱮᱠᱟ ᱠᱚ ᱞᱟᱹᱭ ᱜᱮᱭᱟ, ᱵᱟᱵᱟ ᱟᱭᱳ ᱥᱮ ᱟᱨᱚ ᱠᱚ ᱞᱟᱹᱭᱜ ᱭᱮᱟ ᱵᱩᱰᱤᱜᱚ ᱡᱟᱦᱟᱸ ᱠᱚᱫᱚ ᱠᱚ ᱞᱟᱹᱭᱟ?
ᱦᱮᱸ ᱦᱮᱸ ᱟᱞᱮᱥᱮᱫ ᱫᱚᱱᱟᱜ ᱵᱩᱲᱰᱤ ᱜᱚ ᱜᱮ ᱠᱚ ᱞᱟᱹᱭᱟ, ᱵᱩᱲᱰᱤᱜᱚ ᱞᱟᱹᱴᱩ ᱜᱚ ᱾
ᱦᱩᱸ ᱢᱟᱨᱟᱝ ᱦᱚᱲ ᱛᱚ ᱚᱱᱠᱟ ᱦᱚᱸᱠᱚ ᱞᱟᱹᱭ ᱜᱮᱭᱟ, ᱟᱞᱮ ᱥᱮᱫ ᱫᱚ ᱵᱟᱵᱟ ᱟᱭᱳ ᱜᱮᱠᱚ ᱞᱟᱹᱭ ᱜᱮᱭᱟ ᱾
ᱚ ᱟᱞᱮᱥᱮᱫ ᱫᱚ ᱦᱱᱟᱜ, ᱵᱩᱰᱤ ᱜᱚ, ᱞᱟᱹᱴᱩ ᱜᱚ, ᱚᱱᱟᱠᱤᱱ ᱜᱮᱦᱟᱜ ᱠᱚ ᱞᱟᱹᱭᱟ ᱵᱟᱵᱟ ᱟᱭᱩ ᱫᱚ ᱱᱟᱜ ᱵᱟᱝ ᱠᱚ ᱞᱟᱹᱭᱟ ᱟᱞᱮᱥᱮᱫ ᱫᱚ ᱾
ᱠᱟᱨᱚᱱ, ᱩᱱᱤ ᱫᱚ ᱵᱟᱵᱟ ᱨᱮᱱ ᱟᱭᱳ ᱠᱟᱱᱟᱭ ᱥᱮ ᱾
ᱦᱩᱸ ᱦᱮᱸ ᱾
ᱚᱱᱟᱛᱮ ᱨᱮ ᱚᱱᱠᱟ ᱠᱚ ᱞᱟᱹᱭᱟ, ᱵᱟᱵᱟ ᱟᱭᱳ ᱾ᱦᱩᱸ
ᱚᱱᱟ ᱫᱚ ᱱᱟᱦᱟᱜ ᱜᱟᱛᱮ ᱴᱷᱮᱱ, ᱵᱟᱝᱟ ᱟᱹᱣᱨᱤ ᱡᱚᱢ ᱦᱩᱭᱩᱜᱼᱟ ᱱᱟᱦᱱᱟᱜ ᱾ ᱜᱚᱞᱯᱚ ᱠᱚᱞᱮ ᱟᱸᱡᱚᱢ ᱢᱮᱼᱟ ᱟᱫᱚ ᱱᱟᱦᱟᱜ ᱼᱼ ᱚᱱᱟ ᱟᱸᱡᱚᱢ ᱥᱟᱹᱛ ᱵᱟᱲᱟ ᱠᱟᱛᱮᱜ, ᱡᱚᱢ ᱠᱟᱛᱮᱫ ᱫᱚ ᱱᱟᱦᱟᱜ ᱟᱫᱚᱞᱮ ᱡᱟᱹᱯᱤᱫᱟ ᱾
ᱮᱠᱫᱚᱢ ᱮᱠᱫᱚᱢ ᱦᱚᱱᱟ ᱠᱚᱫᱚ ᱮᱠᱫᱚᱢ ᱫᱚᱨᱠᱟᱨ ᱜᱮ ᱠᱟᱱᱟ ᱾ ᱦᱮᱸ ᱦᱳᱭ ᱥᱮ, ᱠᱟᱦᱟᱱᱤ ᱠᱚ ᱜᱚᱞᱯᱚ ᱠᱚ᱾
ᱟᱸᱡᱚᱢ ᱫᱚᱨᱠᱟᱨ, ᱦᱮᱱᱟᱜ ᱨᱮᱞᱮ ᱟᱸᱡᱚᱢ ᱠᱟᱜ ᱠᱟᱱᱟ, ᱵᱟᱭ ᱛᱟᱦᱮᱸ ᱞᱮᱱ ᱠᱷᱟᱱ ᱫᱚ ᱱᱟᱦᱟᱜ, ᱯᱷᱳᱱ ᱠᱚᱜᱮ ᱧᱮᱞ ᱠᱮᱭᱟ ᱱᱮᱛᱟᱨ ᱡᱩᱜᱽ ᱨᱮᱫᱚ ᱯᱷᱳᱱ ᱠᱚᱨᱮ ᱜᱮᱼᱼ ᱵᱮᱥᱛᱚ ᱡᱷᱚᱛᱚ ᱠᱚᱠᱚ ᱛᱟᱦᱮᱱ ᱠᱟᱱᱟ᱾
ᱦᱩᱸᱮᱠᱫᱚᱢ ᱜᱮ,
ᱦᱳᱭ,
ᱟᱞᱮ ᱱᱚᱰᱮ ᱦᱚᱸ ᱢᱤᱫᱴᱮᱱ ᱵᱟᱵᱟ ᱟᱭᱳ ᱢᱮᱱᱟᱭᱟ ᱦᱮᱸᱥᱮ ᱟᱫᱚ ᱩᱱᱤ ᱫᱚ ᱡᱚᱢ ᱵᱟᱲᱟ ᱱᱤᱛᱚᱜ ᱫᱚ ᱡᱟᱹᱯᱤᱫ ᱟᱠᱟᱫᱟᱭ, ᱟᱹᱰᱤ ᱜᱟᱱᱜᱮ ᱧᱤᱫᱟᱹ ᱠᱟᱱᱟ ᱛᱚ᱾
ᱦᱮᱸ ᱦᱮᱸ, ᱧᱤᱫᱟᱹ ᱫᱚ ᱧᱤᱫᱟᱹ ᱟᱠᱟᱱ ᱜᱮᱭᱟ, ᱟᱫᱚ ᱟᱞᱮᱭᱤᱡᱽ ᱵᱟᱵᱟᱭᱩ ᱫᱚ ᱱᱟᱦᱟᱜ ᱟᱞᱮ ᱠᱩ ᱵᱟᱝᱞᱮ ᱡᱟᱹᱯᱤᱫ ᱟᱠᱟᱫ ᱛᱮ, ᱱᱟᱦᱟᱜ ᱵᱮᱸᱜᱮᱫ ᱟᱠᱟᱫ ᱜᱮᱛᱮ ᱜᱚᱞᱯᱚ ᱫᱚᱭᱼᱼ ᱞᱟᱹᱭ ᱟᱞᱮ ᱠᱟᱱᱟ, ᱠᱟᱹᱦᱱᱤ ᱠᱚ ᱠᱩᱫᱩᱢ ᱠᱚ ᱱᱟᱦᱟᱜᱼᱼ
ᱟᱪᱪᱷᱟ ᱟᱪᱪᱷᱟ ᱦᱳᱭ ᱮᱠᱫᱚᱢ ᱜᱮ ᱛᱟᱦᱚᱞᱮ, ᱱᱚᱝ ᱚᱱᱠᱟᱜᱮ ᱟᱵᱚᱣᱟᱜ ᱫᱚᱨᱠᱟᱨ ᱜᱮ, ᱡᱮᱦᱮᱛᱩ ᱟᱵᱚ ᱫᱚ ᱱᱤᱛᱚᱜ ᱫᱚᱵᱚᱱ, ᱥᱮᱲᱟ ᱪᱟᱞᱟᱜᱼᱼ ᱞᱟᱹᱴᱩ ᱪᱟᱞᱟᱜ ᱠᱟᱱᱟ ᱥᱮ ᱟᱨ ᱜᱚᱞᱯᱚ ᱠᱚ ᱱᱤᱛᱳᱜ ᱫᱚᱵᱚᱱ, ᱟᱫ ᱤᱫᱤᱭᱟ ᱦᱟᱸᱜᱼᱼ ᱦᱩᱸ ᱛᱟᱦᱚᱞᱮ ᱚᱱᱛᱮ, ᱡᱚ ᱵᱤᱞᱤ ᱠᱚ ᱪᱮᱫ ᱞᱮᱠᱟ ᱧᱟᱢᱚᱜ ᱜᱮᱭᱟ?
ᱟᱞᱮ ᱥᱮᱫ ᱫᱚ ᱱᱟᱦᱟᱜ ᱡᱚ ᱵᱤᱞᱤ ᱫᱚ ᱧᱟᱢ ᱫᱚ ᱧᱟᱢᱚᱜ ᱜᱮᱭᱟ, ᱟᱫᱚ ᱟᱯᱮ ᱫᱚ ᱱᱟᱦᱟᱜ ᱵᱤᱨ ᱫᱤᱥᱚᱢ ᱥᱮᱪᱮᱫ?
ᱦᱮᱸ ᱟᱞᱮ ᱫᱚ ᱱᱚᱛᱮ ᱵᱤᱨ ᱫᱤᱥᱚᱢ ᱜᱮ᱾
ᱟᱞᱮᱥᱮᱫ ᱫᱚ ᱱᱟᱦᱟᱜ ᱵᱤᱨ ᱫᱚ ᱵᱟᱹᱱᱩᱜᱼᱟ, ᱟᱫᱚ ᱚᱱᱟᱛᱮ ᱡᱚ ᱵᱤᱞᱤ ᱫᱚ ᱩᱱᱟᱹᱜ ᱡᱟᱹᱥᱛᱤ ᱫᱚ ᱵᱟᱹᱱᱩᱜᱼᱟ ᱱᱟᱦᱟᱜ,
ᱟᱪᱪᱷᱟ ᱟᱪᱪᱷᱟ, ᱟᱪᱪᱷᱟ, ᱚᱱᱠᱟᱼᱼ ᱳᱭ ᱟᱹᱛᱩ ᱟᱹᱛᱩ ᱟᱹᱛᱩ ᱨᱮᱱᱟᱜ ᱞᱤᱧ ᱞᱟᱹᱭᱟ ᱥᱮ ᱵᱤᱨ ᱠᱚᱨᱮᱱᱟᱜ?
ᱮᱻ ᱟᱛᱳ ᱫᱤᱥᱚᱢ ᱠᱚᱨᱮᱱᱟᱜ ᱦᱚᱸ ᱵᱤᱨᱼᱼ ᱠᱚᱨᱮᱱᱟᱜ ᱦᱚᱸ ᱠᱟᱹᱴᱤᱡ ᱞᱤᱧ ᱟᱸᱡᱚᱢᱟ, ᱟᱹᱛᱳ ᱠᱚᱨᱮᱱᱟᱜ ᱥᱟᱶ ᱫᱚ ᱟᱞᱮ ᱥᱟᱶ ᱦᱚᱸᱼᱼ ᱯᱟᱪᱮᱫ ᱢᱤᱞᱟᱹᱜ ᱜᱮᱭᱟ ᱟᱞᱮᱥᱮᱫ ᱫᱚ ᱢᱚᱱᱮ ᱦᱳᱭ ᱟᱯ ᱛᱚ ᱠᱚᱨᱮ ᱫᱚ ᱧᱟᱢᱚᱜᱼᱟ, ᱢᱮᱱᱠᱷᱟᱱ ᱵᱤᱨ ᱠᱚᱨᱮ ᱫᱚ ᱵᱟᱹᱱᱩᱜᱼᱟ ᱛᱚ ᱵᱤᱨ ᱫᱚ, ᱟᱫᱚ ᱵᱤᱨ ᱨᱮᱱᱟᱜ ᱜᱮ ᱞᱟᱦᱟ ᱞᱟᱹᱭᱟᱞᱤᱧ ᱵᱮᱱ,
ᱟᱪᱪᱷᱟ ᱵᱤᱨ ᱨᱮᱱᱟᱜ, ᱡᱚᱛᱚ ᱠᱷᱚᱱ ᱯᱳᱭᱞᱳ ᱵᱤᱨ ᱨᱮ ᱧᱟᱢᱚᱜᱼᱟ ᱛᱮᱹᱨᱮᱹᱞ ᱧᱟᱢᱚᱜᱼᱟ, ᱦᱮᱸᱥᱮ, ᱛᱤᱨᱤᱞ ᱵᱤᱞᱤ, ᱛᱟᱨᱚᱵᱽ ᱵᱤᱞᱤ, ᱢᱮᱨᱮᱫ ᱢᱮᱞᱞᱮᱫ ᱵᱤᱞᱤ, ᱠᱩᱫ ᱵᱤᱞᱤ, ᱡᱟᱦᱟᱸ ᱠᱚ ᱞᱟᱹᱭᱟ ᱥᱚᱼᱼ ᱥᱚ ᱜᱮ ᱠᱚ ᱞᱟᱹᱭᱟ, ᱥᱚ ᱵᱤᱞᱤ, ᱟᱨᱚ ᱚᱱᱠᱟ ᱧᱟᱢᱚᱜ ᱜᱮᱭᱟ, ᱦᱳᱭ ᱥᱚᱥᱚ ᱵᱤᱞᱤᱼᱼ
ᱚᱸ ᱚᱱᱟ ᱠᱚᱫᱚ ᱦᱟᱸᱜ ᱟᱞᱮᱥᱮᱫ ᱫᱚ ᱵᱟᱝ ᱧᱟᱢᱚᱜᱼᱟ ᱢᱮᱱᱠᱷᱟᱱ ᱚᱱᱟ ᱠᱩᱫ ᱵᱤᱞᱤ ᱴᱟᱜ ᱫᱚ ᱱᱟᱸᱜ ᱧᱟᱢᱚᱜᱼᱟ ᱟᱞᱮᱥᱮᱫᱼᱼ ᱡᱟᱦᱟᱸ ᱫᱚ ᱥᱚ ᱵᱤᱱ ᱞᱟᱹᱭ ᱠᱮᱼᱟ?
ᱦᱳᱭ ᱦᱳᱭ᱾
ᱤᱱᱟᱹ ᱥᱩᱢᱩᱝ ᱜᱮ ᱧᱟᱢᱚᱜᱼᱟ ᱱᱟᱦᱟᱜ ᱚᱱᱟ ᱛᱮᱹᱨᱮᱹᱞ ᱥᱮ ᱛᱟᱹᱨᱚᱵᱽ ᱠᱚ ᱵᱮᱱ ᱞᱟᱹᱭ ᱠᱮᱜᱼᱟ ᱚᱱᱟ ᱠᱚᱫᱚ ᱱᱟᱸᱜ ᱟᱞᱮ ᱥᱮᱫ ᱫᱚ ᱵᱟᱹᱱᱩᱜ ᱟᱠᱟᱫᱟ ᱾
ᱟᱞᱮᱥᱮᱫ ᱫᱚ ᱡᱟᱹᱥᱛᱤ ᱫᱚ ᱛᱟᱹᱞᱤ ᱠᱷᱤᱡᱩᱨ
ᱟᱥᱛᱮ, ᱦᱳᱭ ᱟᱨ ᱟᱨ ᱡᱟᱦᱟᱸ ᱵᱤᱱ ᱞᱟᱹᱭ ᱠᱮᱫᱟ ᱚᱱᱟ ᱥᱚ ᱵᱤᱞᱤ ᱦᱮᱸ ᱥᱮ? ᱚᱱᱟ ᱫᱚ ᱵᱟᱨ ᱨᱚᱠᱚᱢ ᱛᱟᱦᱮᱸᱱᱟ ᱥᱮ?
ᱚᱱᱟ ᱢᱟ ᱱᱟᱦᱟᱜ ᱵᱟᱝᱞᱤᱧ ᱵᱟᱲᱟᱭᱟ᱾
ᱦᱳᱭ ᱚᱱᱟ ᱚᱱᱟ ᱫᱚ ᱦᱟᱸᱜ ᱵᱟᱨ ᱨᱚᱠᱚᱢ ᱛᱟᱦᱮᱸᱱᱟ᱾ ᱡᱟᱦᱟᱸ ᱢᱟᱨᱟᱝ ᱟᱜ ᱠᱚ ᱞᱟᱹᱭᱟ ᱦᱮᱸ ᱥᱮ ᱚᱱᱟ ᱫᱚ ᱥᱚ ᱵᱤᱞᱤ ᱠᱚ ᱞᱟᱹᱭᱟ᱾
ᱦᱩᱸ᱾
ᱟᱨ ᱡᱟᱦᱟᱸ ᱠᱟᱹᱴᱤᱡᱟᱜ ᱚᱱᱟ ᱫᱚ ᱦᱟᱸᱜ ᱮᱸ ᱪᱮᱫ ᱠᱚ ᱞᱟᱹᱭᱟ? ᱚᱱᱟ ᱪᱮᱫ ᱪᱮᱫ ᱠᱚ ᱪᱚ ᱠᱚ ᱞᱟᱹᱭᱟ ᱦᱟᱸᱜᱼᱼ
ᱚ ᱟᱵᱮᱱ ᱥᱮᱫ ᱠᱚ ᱱᱟᱦᱟᱜ ᱪᱮᱫ ᱠᱚᱪᱚ ᱥᱟᱰᱮ ᱠᱟᱱᱟ ᱱᱟᱦᱟᱜ᱾
ᱦᱳᱭ ᱱᱤᱛᱳᱜ ᱫᱚ ᱦᱟᱸᱜ ᱴᱷᱤᱠ ᱜᱮᱭᱟ ᱱᱤᱛᱚᱜ ᱫᱚ ᱪᱟᱵᱟ ᱟᱠᱟᱱᱟ ᱚᱱᱟ ᱠᱚᱫᱚ᱾
ᱚ ᱦᱩᱸ᱾
ᱦᱚᱭ ᱟᱞᱮ ᱥᱮᱫ ᱫᱚ ᱱᱟᱦᱟᱜ ᱚᱱᱟ ᱠᱚᱫᱚ ᱵᱟᱝ ᱧᱟᱢᱟ ᱟᱞᱮᱥᱮᱫ ᱫᱚ ᱡᱟᱹᱥᱛᱤ ᱫᱚ ᱛᱟᱞᱤ ᱠᱷᱤᱡᱩᱨ, ᱩᱞ ᱠᱷᱟᱱᱴᱟᱲ ᱠᱚᱵᱮᱱ ᱧᱟᱢᱟ, ᱢᱮᱱᱠᱷᱟᱱ ᱱᱚᱣᱟ ᱵᱤᱨ ᱨᱮᱱᱟᱜ ᱡᱟᱦᱟᱸ ᱡᱤᱱᱤᱥ ᱠᱚᱵᱮᱱ ᱞᱟᱹᱭ ᱠᱭᱟ ᱥᱮ ᱡᱚ ᱠᱚ ᱚᱱᱟ ᱠᱚᱫᱚ ᱱᱟᱜ ᱟᱞᱮᱥᱮᱫ ᱫᱚ ᱵᱟᱹᱱᱩᱜ ᱟᱠᱟᱫᱟ᱾
ᱟᱪᱪᱷᱟ ᱟᱪᱪᱷᱟ ᱟᱪᱪᱷᱟ ᱮᱠᱫᱚᱢ᱾
ᱡᱟᱦᱟᱸᱵᱤᱱ ᱞᱟᱹᱭ ᱫᱟᱲᱮᱭᱟᱜᱼᱟ ᱠᱤᱨᱤᱧ ᱛᱮ ᱡᱟᱦᱟᱸ ᱠᱚ ᱧᱟᱢᱚᱜ ᱟᱥᱮ ᱚᱱᱟ ᱠᱚᱜᱮ ᱱᱟᱦᱟᱜ ᱟᱞᱮ ᱥᱮᱡ ᱫᱚ ᱦᱮᱱᱟᱜᱼᱟ ᱡᱚ ᱠᱚᱫᱚ ᱢᱮᱱᱠᱷᱟᱱ ᱚᱱᱟ ᱛᱟᱨᱚᱯ ᱥᱮ ᱛᱤᱨᱤᱞ ᱠᱚᱫᱚ ᱱᱟᱦᱟᱜ ᱠᱤᱨᱤᱧ ᱛᱮᱫᱚ ᱵᱟᱝ ᱧᱟᱢᱚᱜᱼᱟ᱾
ᱮᱠᱫᱚᱢ ᱜᱮ᱾
ᱥᱮ ᱟᱯᱮ ᱥᱮᱫ ᱫᱚ ᱧᱟᱢᱚᱜ ᱜᱮᱭᱟ?
ᱦᱮᱸ ᱟᱞᱮ ᱥᱮᱫ ᱫᱚ ᱧᱟᱢᱚᱜ ᱜᱮᱭᱟ ᱟᱞᱮ ᱟᱞᱮ ᱥᱮᱫ ᱦᱚᱸ ᱚᱝᱠᱟ ᱡᱮ ᱵᱤᱨ ᱠᱷᱚᱱ ᱠᱚ ᱛᱤᱭᱳᱜ ᱤᱫᱤᱭᱟ, ᱟᱨ ᱚᱱᱛᱮ ᱠᱚ ᱟᱸᱠᱷᱨᱤᱧᱟ᱾
ᱚ ᱟᱞᱮ ᱥᱮᱫ ᱫᱚ ᱱᱟᱦᱟᱜ ᱚᱱᱟ ᱠᱚᱫᱚ ᱵᱟᱝ ᱡᱚᱛᱚ ᱦᱚᱲ ᱫᱚ ᱵᱟᱝᱞᱮ ᱧᱮᱞ ᱟᱠᱟᱟᱜᱼᱟ ᱟᱨᱦᱚᱸ ᱱᱤ ᱧᱩᱛᱩᱢ ᱠᱚᱦᱚᱸ ᱚᱠᱚᱭ ᱠᱚᱫᱚ ᱵᱟᱝᱞᱮ ᱵᱟᱲᱟᱭᱟ᱾ ᱟᱹᱞᱤᱧ ᱦᱚᱸ ᱚᱠᱟ ᱠᱚᱫᱚ ᱱᱟᱦᱟᱜ ᱟᱹᱱᱟᱹᱲᱤ ᱧᱚᱜ ᱜᱮᱞᱤᱧ ᱟᱸᱡᱚᱢ ᱠᱮᱜᱼᱟ ᱧᱩᱛᱩᱢ ᱠᱚᱫᱚ᱾
ᱦᱮᱸ ᱚᱱᱟ ᱯᱩᱭᱞᱩ ᱠᱷᱚᱱᱟᱜ ᱟᱸᱡᱚᱢ ᱛᱚ ᱚᱝᱠᱟ ᱚᱝᱠᱟᱜᱮ ᱡᱮᱢᱚᱱ ᱢᱚᱱᱮᱭᱟᱵᱤᱱ ᱦᱟᱸᱜ ᱱᱚᱣᱟ ᱫᱚ ᱵᱟᱹᱱᱩᱜᱼᱟ ᱡᱟᱹᱱᱤᱡ ᱠᱷᱟᱱ᱾
ᱦᱳᱭ ᱦᱳᱭ ᱱᱚᱝᱠᱟ ᱜᱮ ᱢᱚᱱᱮ ᱦᱩᱭᱩᱜ ᱠᱟᱱᱟ, ᱟᱫᱚ ᱦᱮᱸ ᱦᱮᱱᱟᱜ ᱜᱮᱭᱟ᱾ ᱯᱟᱲᱦᱟᱣ ᱠᱚ ᱦᱳᱭ ᱠᱟᱱᱟ ᱛᱤᱨᱤᱞ ᱛᱟᱨᱚᱵᱽ ᱫᱚ ᱱᱟᱦᱟᱜ ᱞᱤᱧ ᱟᱸᱡᱚᱢ ᱟᱠᱟᱼᱟ᱾
ᱚ ᱟᱪᱪᱷᱟ ᱟᱪᱪᱷᱟ᱾
ᱦᱳᱭ᱾
ᱢᱟᱱᱮ ᱟᱵᱱᱟᱜ ᱢᱮᱞᱮᱫ ᱟᱨ ᱪᱮᱫ ᱤᱧ ᱞᱟᱹᱭ ᱠᱮᱫᱟ ᱢᱤᱫᱴᱮᱱ ᱛᱟᱨᱚᱵᱽ ᱚᱱᱟ ᱫᱚ ᱵᱟᱝᱵᱤᱱ ᱟᱸᱡᱚᱢ ᱵᱟᱲᱟ ᱠᱟᱫᱟ᱾ ᱦᱳᱭ ᱥᱮ᱾ ᱦᱮᱞᱳ,
ᱦᱳᱭ ᱦᱳᱭ ᱢᱮᱱᱞᱮᱡ ᱫᱚ ᱵᱟᱝ ᱞᱤᱧ ᱟᱸᱡᱚᱢ ᱠᱟᱜᱼᱟ ᱛᱟᱹᱨᱩᱵᱽ ᱦᱚᱸ ᱱᱟᱦᱟᱜ ᱵᱟᱝ ᱞᱤᱧ ᱟᱸᱡᱚᱢ ᱠᱟᱜᱼᱟ, ᱦᱮᱸ ᱤᱧᱟᱹᱜ ᱨᱚᱲ ᱵᱟᱝ,
ᱦᱮᱸ ᱦᱤᱛᱳᱫ ᱫᱚ ᱴᱷᱤᱠ ᱜᱮᱭᱟ, ᱦᱩᱸ ᱢᱟᱱᱮ ᱠᱟᱹᱴᱤᱡ ᱪᱮᱫ ᱞᱮᱠᱟ ᱟᱸᱡᱚᱢ ᱫᱟᱞᱮᱧ ᱱᱤᱛᱚᱜ ᱫᱚᱞᱤᱮᱧ ᱟᱸᱡᱚᱢ ᱮᱫᱟ,
ᱟᱡᱸᱚᱢ ᱢᱮᱭᱟ ᱵᱮᱱ ᱟᱹᱞᱤᱧᱟᱜ ᱨᱚᱲ?
ᱦᱮᱸ ᱟᱸᱡᱚᱢ ᱫᱟᱞᱤᱧ ᱟᱹᱞᱤᱧᱟ ᱵᱮᱱ ᱟᱸᱡᱚᱢᱫᱟ ᱛᱚ? ᱦᱮᱸ,
ᱦᱳᱭ ᱛᱚ ᱚᱝᱠᱟ ᱜᱮ ᱡᱮ-ᱡᱮᱢᱚᱱ ᱟᱵᱚᱣᱟᱜ, ᱦᱳᱭ ᱢᱟᱱᱮ ᱚᱱᱟ ᱚᱱᱟ ᱠᱚ ᱜᱮ ᱟᱵᱚᱣᱟᱜ ᱟᱹᱰᱤᱜᱟᱱ ᱡᱟᱭᱜᱟ ᱨᱮ ᱜᱮ ᱵᱟᱹᱱᱩᱜ ᱥᱮ ᱵᱤᱨ ᱠᱚ᱾
ᱦᱩᱸ ᱦᱩᱸ ᱦᱩᱸ, ᱟᱪᱪᱷᱟ, ᱟᱹᱵᱤᱱ ᱱᱟᱜ ᱛᱟᱦᱚᱞᱮ ᱵᱤᱨ ᱫᱤᱥᱚᱢ ᱥᱮ ᱟᱞᱮ ᱵᱤᱞᱟᱹᱛ ᱫᱤᱥᱚᱢ ᱡᱟᱦᱟᱸ ᱠᱚ ᱞᱟᱹᱭᱟ ᱚᱠᱟᱴᱟᱜ ᱵᱷᱟᱹᱜᱮ ᱵᱤᱱ ᱵᱩᱡᱽ ᱜᱮᱭᱟ? ᱟᱞᱮ ᱥᱮᱫ ᱵᱮᱱ ᱥᱮᱱ ᱵᱟᱲᱟ ᱟᱠᱟᱱᱟ ᱟᱞᱮ ᱞᱮᱠᱟᱱ ᱫᱤᱥᱚᱢ ᱨᱮ?
ᱵᱟᱝ ᱜᱮ ᱦᱳᱭ ᱟᱹᱞᱤᱧ ᱦᱚᱸ ᱚᱱᱟ ᱧᱮᱞ ᱨᱮᱱᱟᱜ ᱤᱪᱪᱷᱟᱹ ᱢᱮᱱᱟᱜ ᱛᱟᱹᱞᱤᱧᱟ ᱡᱮ ᱟᱸ ᱟᱞᱮ ᱵᱤᱨ ᱫᱤᱥᱚᱢ ᱥᱮᱫ ᱠᱷᱚᱱ ᱢᱟᱱᱮ ᱵᱤᱞᱟᱹᱛ ᱫᱤᱥᱚᱢ ᱫᱚ ᱢᱟᱱᱮ ᱪᱮᱫ ᱪᱮᱫ ᱞᱮᱠᱟᱱ ᱫᱤᱥᱚᱢ ᱠᱟᱱᱟ?
ᱫᱤᱥᱚᱢ ᱫᱚ ᱱᱟᱜ ᱢᱤᱫ ᱧᱚᱜ ᱜᱮᱭᱟ, ᱢᱮᱱ ᱠᱷᱟᱱ ᱵᱤᱨ ᱴᱟᱜ ᱜᱮ ᱵᱟᱹᱱᱩᱜᱼᱟ ᱡᱟᱦᱟᱸ ᱫᱚ ᱟᱯᱮ ᱥᱮᱫ ᱵᱤᱨ ᱫᱚ᱾ ᱟᱹᱰᱤ ᱢᱟᱨᱟᱝ ᱢᱟᱨᱟᱝ ᱵᱤᱨ ᱢᱮᱱᱟᱜᱼᱟ ᱚᱱᱮ ᱵᱤᱨ ᱜᱮ ᱱᱟᱦᱟᱜ ᱵᱟᱹᱱᱩᱜᱼᱟ ᱵᱟᱠᱷᱟᱱ ᱫᱚ ᱫᱤᱥᱚᱢ ᱫᱚ ᱚᱝᱠᱟᱱ ᱜᱮᱭᱟ᱾ ᱟᱫᱚ ᱟᱨᱦᱚᱸ ᱚᱠᱟ ᱥᱮᱫ ᱫᱚ ᱱᱟᱦᱟᱹᱜ ᱵᱤᱨ ᱫᱤᱥᱚᱢ ᱫᱚ ᱰᱟᱝᱜᱟ ᱧᱚᱜ ᱜᱮᱭᱟ ᱥᱮ ᱜᱷᱩᱴᱩ ᱧᱚᱜ ᱜᱮᱭᱟ, ᱜᱮᱭᱟ ᱪᱟᱥ ᱠᱚ ᱩᱱᱟᱹᱜ ᱵᱟᱝ ᱦᱳᱭᱳᱜ ᱜᱮᱭᱟ ᱟᱫᱚ ᱟᱞᱮ ᱥᱮᱫ ᱫᱚ ᱜᱚᱴᱟ ᱜᱮ ᱥᱚᱢᱟᱱ ᱜᱮ ᱪᱟᱥ ᱦᱳᱭᱳᱜ-ᱟ ᱾
ᱮᱠᱫᱚᱢ ᱜᱮ,
ᱟᱨ ᱦᱚᱸ ᱡᱚᱞᱟ ᱠᱚ ᱦᱚᱸ ᱢᱮᱱᱟᱜ ᱜᱮᱭᱟ ᱟᱞᱮ ᱥᱮᱫ ᱫᱚ,
ᱚ ᱛᱟᱦᱚᱞᱮ ᱚᱱᱮ ᱛᱚ ᱟᱫᱚ, ᱟᱫᱚ ᱚᱱᱟ ᱡᱚᱞᱟ ᱠᱚ ᱡᱩᱫᱤ ᱢᱮᱱᱟᱜ-ᱟ ᱛᱟᱦᱚᱞᱮ ᱚᱱᱛᱮ, ᱵᱤᱨ ᱫᱤᱥᱚᱢ ᱞᱮᱠᱟ ᱜᱮ ᱛᱟᱦᱚᱞᱮ ᱠᱟᱹᱴᱤᱡ ᱫᱩᱵᱤᱱ ᱵᱩᱡᱷᱟᱹᱳ ᱜᱮᱭᱟᱸ ᱷᱟᱸᱜ,
ᱡᱚᱞᱟ ᱵᱚᱞᱛᱮ ᱡᱟᱦᱟᱸ ᱫᱚ ᱫᱟᱜ ᱫᱚ, ᱡᱟᱦᱟᱸ ᱥᱮᱫ ᱫᱚ ᱰᱩᱵᱟᱹᱜ-ᱟ ᱥᱮ ᱵᱟᱹᱱᱚ-ᱟ,
ᱚ ᱟᱪᱪᱷᱟ ᱟᱪᱪᱷᱟ, ᱵᱩᱡᱷᱟᱹᱳ ᱠᱮᱫᱟ ᱞᱤᱧ ᱵᱩᱡᱟᱹᱳ ᱠᱮᱫᱟ ᱞᱤᱧ
ᱦᱳᱭ ᱦᱳᱭ,
ᱦᱚᱭ ᱛᱚ, ᱚᱝᱠᱟ ᱜᱮ ᱢᱟᱱᱮ ᱱᱚᱛᱮ ᱦᱚᱸ ᱚᱱᱮ ᱚᱝᱠᱟ ᱡᱚᱞᱟ ᱫᱚ ᱵᱟᱹᱱᱩ-ᱟ ᱡᱟᱦᱟᱸ ᱡᱚᱞᱟ ᱠᱚ ᱵᱤᱱ ᱞᱟᱹᱭ ᱦᱚᱪᱚᱭᱮᱫᱟ ᱾ ᱱᱟᱹᱭ ᱠᱚ ᱜᱟᱰᱟ ᱠᱚ ᱚᱱᱟ ᱠᱚ ᱥᱟᱺᱜᱤᱧ ᱧᱚᱜ ᱜᱮᱭᱟ ᱾
ᱚᱸ ᱟᱞᱮ ᱫᱚ ᱱᱟᱜ ᱞᱮ ᱥᱩᱨ ᱜᱮᱭᱟ ᱚᱱᱟ ᱠᱷᱚᱱᱟᱜ ᱫᱚ,
ᱦᱚᱭ ᱛᱟᱦᱚᱞᱮ, ᱡᱟᱦᱟᱸ ᱵᱤᱱ ᱞᱟᱹᱭ ᱠᱮᱫᱟ ᱛᱮᱨᱮᱞ ᱛᱮᱨᱮᱞ ᱫᱚ ᱵᱟᱝ ᱟᱵᱮ ᱟᱹᱵᱤᱱ ᱥᱮᱫ ᱡᱟᱦᱟᱸ ᱵᱤᱱ ᱞᱟᱹᱭ ᱠᱮᱫᱟ, ᱛᱟᱞᱮ ᱠᱷᱤᱡᱩᱨ ᱱᱚᱛᱮ ᱠᱷᱤᱡᱩᱨ ᱵᱮᱞᱮ ᱠᱚ ᱢᱮᱱᱟᱜ ᱜᱮᱭᱟ ᱥᱮ ᱪᱟᱵᱟ ᱮᱢᱟᱱ ᱠᱟᱱᱟ?
ᱱᱮᱛᱟᱨ ᱫᱚ ᱱᱟᱦᱟᱜ ᱵᱟᱝᱟ ᱚᱱᱟ ᱫᱚ ᱠᱤᱪᱷᱩ ᱫᱤᱱ ᱢᱟᱲᱟᱝ ᱜᱮ ᱪᱟᱵᱟ ᱟᱠᱟᱱᱟ ᱱᱟᱦᱟᱜ ᱚᱱᱟ ᱫᱚ ᱥᱤᱡᱤᱱ ᱨᱮ ᱦᱳᱭᱳᱜ-ᱟ ᱥᱮ ᱟᱫᱚ ᱠᱷᱤᱡᱩᱨ ᱫᱚ ᱪᱟᱵᱟ ᱟᱠᱟᱱᱟ ᱦᱟᱸᱜ ᱟᱫᱚ, ᱱᱤᱛᱚᱝ ᱫᱚ ᱛᱟᱞᱮ ᱥᱤᱡᱤᱱ ᱱᱤᱛᱚᱝ ᱫᱚ ᱛᱟᱞᱮ ᱫᱚᱢᱮ ᱵᱤᱞᱤᱜ-ᱟ ᱱᱟᱦᱟᱹᱜ, ᱟᱞᱮ ᱥᱮᱫ ᱫᱚ ᱛᱟᱞᱮ ᱯᱤᱴᱷᱟᱹ ᱛᱟᱞᱮ ᱰᱳᱵᱳᱜ,
ᱚ ᱛᱟᱦᱚᱞᱮ ᱛᱟᱞᱮ ᱫᱚ ᱛᱤᱱ ᱡᱚᱠᱷᱚᱱ ᱵᱤᱞᱤ-ᱟ ᱵᱟᱲᱟᱭᱟ ᱵᱤᱱ ᱥᱮ?
ᱦᱮᱸ ᱛᱟᱞᱮ ᱫᱚ ᱱᱮᱛᱟᱨ ᱡᱚᱠᱷᱚᱱ ᱜᱮ ᱵᱤᱞᱤ-ᱟᱭ ᱡᱟᱹᱯᱩᱫ ᱫᱤᱱ ᱜᱮ᱾
ᱚ᱾ ᱦᱳᱭ ᱚᱝᱠᱟᱜ ᱜᱮ ᱡᱮᱢᱚᱱ ᱱᱤᱭᱟᱹ ᱫᱚ ᱟᱥᱟᱲ ᱵᱚᱸᱜᱟ ᱛᱚ ᱞᱟᱹᱭ-ᱟ ᱠᱚ ᱡᱮ ᱟᱥᱟᱲ ᱵᱚᱸᱜᱟ ᱯᱟᱨᱚᱢ ᱠᱟᱛᱮ ᱮᱭ ᱵᱟᱦᱟ ᱵᱟᱦᱟ ᱚᱱᱟ ᱥᱟᱱ ᱵᱚᱸᱜᱟ ᱥᱮᱫ ᱵᱤᱞᱤᱜ-ᱟ᱾
ᱦᱳᱭ ᱦᱳᱭ ᱟᱫᱚ ᱱᱟᱦᱟᱸᱜ ᱱᱤᱛᱚᱜ ᱫᱚ ᱡᱟᱦᱟᱸ ᱠᱚ ᱞᱟᱦᱟ ᱧᱚᱜ ᱡᱚ ᱦᱮᱸ ᱚᱱᱟ ᱠᱚᱫᱚ ᱱᱟᱦᱟᱹᱜ ᱢᱤᱫ ᱵᱟᱨ ᱫᱚ ᱱᱟᱦᱟᱹᱜ ᱵᱤᱞᱤᱜ ᱠᱟᱱ ᱜᱮᱭᱟ᱾
ᱦᱮᱸ ᱮᱠᱫᱚᱢ ᱮᱠᱫᱚᱢ ᱚᱱᱮ ᱞᱟᱦᱟᱛᱮ ᱡᱟᱦᱟᱸ ᱠᱚ ᱡᱚ ᱠᱟᱱᱟ ᱚᱱᱟ ᱠᱚᱫᱚ ᱱᱤᱛᱚᱜ ᱫᱚ ᱵᱤᱞᱤᱜ-ᱟ᱾
ᱦᱳᱭ ᱦᱳᱭ ᱦᱮᱸ ᱩᱱᱟᱹᱜ ᱫᱚ ᱱᱟᱦᱟᱸᱜ ᱵᱟᱭ ᱥᱟᱹᱨᱫᱤ ᱠᱟᱱᱟ,
ᱦᱩᱸ᱾
ᱱᱚᱸᱜ-ᱚᱭ ᱱᱟᱦᱟᱹᱜ ᱢᱤᱫ ᱵᱟᱨ ᱮᱦᱚᱵ ᱟᱠᱟᱱᱟ᱾
ᱚᱱᱛᱮ ᱫᱟ ᱛᱟᱦᱚᱞᱮ ᱛᱟᱞᱮ ᱯᱤᱴᱷᱟᱹ ᱫᱚ ᱢᱟᱱᱮ ᱥᱟᱠᱟᱢ ᱨᱮᱜᱮ ᱠᱚ ᱥᱮ ᱵᱮᱱᱟᱣᱟ?
ᱵᱟᱝ-ᱟ᱾
ᱛᱟᱹᱦᱚᱞᱮ ᱪᱮᱫ ᱞᱮᱠᱟ ᱪᱮᱫ ᱞᱮᱠᱟ ᱠᱚ ᱵᱮᱱᱟᱣᱟ?
ᱡᱟᱦᱟᱸ ᱫᱚ ᱦᱟᱸᱱᱮ ᱨᱤᱫ ᱠᱟᱛᱮᱜ ᱵᱚᱱ ᱵᱮᱱᱟᱳᱟ ᱫᱚ,
ᱟᱪᱪᱷᱟ ᱟᱪᱪᱷᱟ ᱚᱱᱮ ᱨᱩᱴᱤ ᱠᱚ ᱞᱟᱹᱭᱟ᱾
ᱦᱳᱭ ᱦᱳᱭ ᱨᱩᱴᱤ ᱦᱮᱸ ᱨᱩᱴᱤ ᱜᱮ ᱚᱱᱟ ᱨᱩᱴᱤ ᱞᱮᱠᱟ ᱜᱮ ᱟᱨᱚ ᱟᱨ ᱡᱟᱦᱟᱸ ᱚᱱᱮ ᱯᱤᱴᱷᱟᱹᱢ ᱡᱟᱦᱟᱸ ᱵᱮᱱ ᱵᱩᱡᱮᱜᱼᱟ, ᱚᱱᱟ ᱯᱤᱴᱷᱟᱹ ᱞᱮᱠᱟᱱᱟᱜ ᱦᱚᱸᱠᱚ ᱤᱥᱤᱱᱟ ᱟᱫᱚ ᱢᱮᱱᱠᱷᱟᱱ ᱥᱟᱠᱟᱢ ᱨᱮᱫᱚ ᱵᱟᱝᱟ᱾
ᱟᱪᱪᱷᱟ᱾
ᱮᱢᱱᱤ ᱟᱭᱥᱮ ᱛᱟᱣᱟ ᱨᱮᱜᱮ ᱱᱟᱦᱟᱸᱜ ᱠᱚ ᱤᱥᱤᱱᱟ ᱯᱤᱴᱷᱟᱹ ᱟᱨ ᱨᱩᱴᱤ ᱦᱚᱸᱠᱚ ᱤᱥᱤᱱᱟ᱾ ᱟᱹᱵᱤᱱ ᱵᱮᱱ ᱡᱚᱢ ᱞᱟᱜᱟ ᱠᱟᱜ-ᱟ?
ᱦᱮᱸ ᱡᱚᱢ ᱵᱟᱬᱟ ᱠᱟᱜ ᱜᱮᱭᱟ ᱞᱤᱧ ᱫᱚᱢᱮ ᱦᱮᱲᱮᱢ ᱜᱮᱭᱟ ᱥᱮ ᱪᱮᱫ ᱮᱸᱜ ᱮ ᱨᱩᱴᱤ ᱞᱤᱧ ᱡᱚᱢ ᱵᱟᱲᱟ ᱠᱟᱫᱟ᱾
ᱚ ᱦᱮᱸ ᱟᱞᱮ ᱥᱮᱫ ᱦᱚᱸ ᱱᱟᱦᱟᱸᱜ ᱨᱩ ᱨᱩᱴᱤ ᱜᱮ ᱡᱟᱹᱥᱛᱤ ᱠᱚ ᱤᱥᱤᱱᱟ ᱟᱫᱚ ᱨᱩᱴᱤ ᱠᱟᱛᱷᱟ ᱠᱟᱛᱷᱟᱴᱟᱜ ᱜᱮᱞᱤᱧ ᱯᱤᱴᱷᱟᱹ ᱠᱮᱫᱟ ᱱᱟᱦᱟᱹᱜ ᱟᱞᱮᱫᱚ ᱯᱤᱴᱷᱟᱹ ᱜᱮ ᱡᱟᱹᱥᱛᱤ ᱞᱮ ᱞᱟᱹᱭ ᱜᱮᱭᱟ ᱨᱩᱴᱤ ᱫᱚ ᱱᱟᱦᱟᱹᱜ ᱵᱟᱝᱞᱮ ᱞᱟᱹᱭᱟ᱾
ᱟᱪᱪᱷᱟ ᱪᱷᱟ ᱪᱷᱟ ᱪᱷᱟ᱾
ᱦᱳᱭ᱾ ᱟᱯᱮᱥᱮᱫ ᱢᱮᱱᱟᱜᱼᱟ ᱛᱟᱦᱚᱞᱮ ᱛᱟᱞᱤ?
ᱦᱮᱸ ᱱᱚᱛᱮ ᱛᱟᱞᱮ ᱠᱚ ᱢᱮᱱᱟᱜᱼᱟ᱾ ᱟᱫᱚ ᱟᱞᱮ ᱥᱮᱫ ᱫᱚ ᱵᱤᱨ ᱵᱤᱨ ᱫᱤᱥᱚᱢ ᱜᱮᱭᱟ ᱥᱮ ᱛᱟᱦᱞᱮ ᱵᱤᱨ ᱠᱷᱚᱱᱜᱮ ᱥᱟᱠᱟᱢ ᱠᱚᱞᱮ ᱦᱮᱴᱮᱡ ᱟᱜᱩᱭᱟ᱾
ᱦᱩᱸ ᱦᱩᱸ᱾
ᱦᱳᱭ ᱥᱮ ᱛᱟᱦᱚᱞᱮ ᱚᱱᱟ ᱚᱱᱟ ᱥᱟᱠᱟᱢ ᱨᱮᱜᱮ ᱯᱤᱴᱷᱟᱹᱭᱟᱞᱮ᱾
ᱚ ᱟᱞᱮᱥᱮᱫ ᱫᱚ ᱱᱟᱦᱟᱸᱜ ᱚᱱᱟ ᱥᱟᱠᱟᱢ ᱫᱚ ᱵᱟᱹᱱᱩᱜ ᱛᱮ ᱟᱫᱚ ᱥᱟᱠᱟᱢ ᱨᱮᱫᱚ ᱵᱟᱝᱞᱮ ᱯᱤᱴᱷᱟᱹ ᱵᱟᱲᱟᱭ ᱜᱮᱭᱟ ᱱᱟᱦᱟᱸᱜ᱾ ᱟᱞᱮ ᱥᱮᱫ ᱫᱚ ᱱᱟᱦᱟᱸᱜ ᱚᱝᱠᱟ ᱥᱟᱠᱟᱢ ᱯᱤᱴᱷᱟᱹ ᱠᱚᱫᱚ ᱵᱟᱝᱠᱚ ᱵᱟᱲᱟᱭᱟ᱾
ᱟᱪᱪᱷᱟ ᱡᱟᱦᱟᱸᱭ ᱠᱟᱱᱟ ᱰᱳ ᱰᱳᱵᱩᱜ ᱛᱚᱵᱮ ᱚᱱᱛᱮ ᱫᱚᱠᱚ ᱰᱩᱵᱩᱜ ᱜᱮᱭᱟ ᱥᱮ?
ᱦᱩᱸ ᱦᱩᱸ᱾
ᱦᱳᱭ ᱚᱱᱠᱟ ᱰᱩᱸᱵᱩᱜ ᱚᱱᱟ ᱰᱩᱸᱵᱩᱜ ᱞᱮᱠᱟᱜᱮ ᱱᱚᱛᱮ ᱦᱚᱸ ᱚᱱᱟ ᱥᱟᱠᱟᱢ ᱨᱮ ᱡᱟᱦᱟᱸᱢ ᱯᱤᱴᱷᱟᱹᱭᱟ, ᱚᱱᱟ ᱰᱩᱢᱵᱩᱜ ᱪᱮᱫ ᱞᱮᱠᱟᱢ ᱵᱷᱟᱯᱟᱢ ᱥᱮᱢ ᱛᱤᱠᱤᱭᱟ
ᱦᱳᱭ ᱦᱳᱭ᱾
ᱦᱳᱭ ᱚᱱᱟ ᱦᱚᱸ ᱚᱱᱠᱟ ᱚᱱᱠᱟ ᱜᱮ ᱛᱤᱠᱤ ᱦᱩᱭᱩᱜᱼᱟ ᱥᱮ ᱵᱷᱟᱵᱽ ᱦᱩᱭᱩᱜᱼᱟ᱾
ᱚ ᱟᱞᱮ ᱫᱚ ᱱᱟᱦᱟᱸᱜ ᱚᱱᱟ ᱰᱩᱢᱵᱩᱜ ᱫᱚ ᱤᱭᱟᱹ ᱵᱷᱟᱵᱽ ᱠᱟᱛᱮ ᱫᱚ ᱵᱟᱝᱼᱟ ᱱᱟᱦᱟᱸᱜ ᱡᱟᱦᱟᱸ ᱥᱩᱱᱩᱢ ᱨᱮᱠᱚ ᱤᱥᱤᱱᱟᱥᱮ ᱚᱱᱟᱜ ᱜᱮ ᱡᱟᱹᱥᱛᱤ ᱫᱚᱞᱮ ᱤᱥᱤᱱᱟ ᱱᱟᱦᱟᱸᱜ᱾ ᱵᱷᱟᱵᱽ ᱠᱟᱛᱮᱫ ᱫᱚ ᱚᱠᱟ ᱞᱮᱠᱟ ᱵᱩᱡᱷᱟᱹᱜᱼᱟ ᱱᱟᱜ ᱵᱟᱝᱞᱮ ᱡᱚᱢ ᱞᱮᱜᱟ ᱠᱟᱫᱟ ᱟᱞᱮ ᱥᱮᱫ ᱫᱚ᱾
ᱚ ᱦᱳᱭ ᱱᱚᱛᱮ ᱫᱚ ᱢᱟᱱᱮ ᱛᱤᱠᱤ ᱠᱟᱛᱮᱫ ᱜᱮ ᱵᱤᱥᱤ ᱠᱚ ᱡᱚᱢ ᱜᱮᱭᱟ᱾ ᱟᱨᱚ ᱞᱩᱪᱤ ᱠᱚ ᱵᱮᱱᱟᱣ ᱜᱮᱭᱟ ᱯᱩᱠᱳᱲᱤ ᱠᱚ ᱵᱮᱱᱟᱣ ᱜᱮᱭᱟ᱾
ᱦᱳᱭ ᱦᱳᱭ ᱦᱳᱭ ᱦᱳᱭ ᱚᱱᱟᱜᱮᱞᱤᱧ ᱞᱟᱹᱭᱮᱫᱼᱟ ᱥᱩᱱᱩᱢ ᱨᱮ ᱡᱟᱦᱟᱸ ᱫᱚᱠᱚ ᱤᱥᱤᱱᱟ᱾
ᱦᱳᱭ ᱮᱠᱫᱚᱢ ᱮᱠᱫᱚᱢ ᱮᱠᱫᱚᱢ ᱮᱠᱫᱚᱢ᱾
ᱦᱮᱸ᱾ ᱱᱮᱛᱟᱨ ᱫᱤᱱ ᱫᱚ ᱫᱤᱱ ᱜᱮ ᱱᱟᱦᱟᱜ ᱚᱱᱟ ᱠᱚᱫᱚ᱾ ᱦᱮᱸ ᱞᱮᱭ ᱵᱤᱱ᱾
ᱦᱳᱭ᱾ ᱮᱸ ᱟᱨ ᱱᱤᱭᱟᱹ ᱵᱟᱨ ᱫᱚ ᱥᱟᱹᱨᱤ ᱜᱮᱞᱤᱧ ᱞᱟᱹᱭᱟ ᱟᱹᱞᱤᱧ ᱚᱲᱟᱜ ᱞᱤᱧ ᱛᱟᱦᱮᱸ ᱠᱟᱱᱟ ᱩᱱᱟᱹᱜ ᱫᱤᱱ ᱦᱮᱸ ᱥᱮ᱾ ᱠᱤᱱᱛᱩ ᱠᱟᱱᱴᱷᱟᱲ, ᱩᱞ ᱟᱨ ᱠᱷᱤᱡᱩᱨ ᱱᱤᱭᱟᱹ ᱵᱟᱨ ᱫᱚ ᱡᱚᱢ ᱜᱮ ᱵᱟᱹᱞᱤᱧ ᱡᱚᱢ ᱞᱮᱫᱟ᱾
ᱟᱯᱮ ᱥᱮᱫ ᱠᱤᱡᱩᱨ ᱢᱮᱱᱟᱜᱼᱟ ᱥᱮ ᱵᱟᱝᱟ ᱛᱟᱦᱚᱞᱮ?
ᱱᱤᱛᱚᱜ ᱫᱚ ᱵᱟᱹᱱᱩᱜ ᱟᱠᱟᱫᱟ ᱡᱚᱠᱷᱚᱱ ᱛᱟᱦᱮᱸ ᱠᱟᱱᱟ ᱦᱮᱸᱥᱮ, ᱩᱱ ᱡᱚᱢᱜᱮ ᱵᱟᱹᱞᱤᱧ ᱡᱚᱢ ᱟᱠᱟᱫᱟ᱾
ᱚ᱾ ᱚᱱᱠᱟᱜᱮ ᱱᱮᱛᱟᱨ ᱫᱚ ᱠᱷᱤᱡᱩᱨᱮᱢ ᱢᱮᱱ ᱥᱮ ᱠᱟᱱᱴᱷᱟᱲ ᱵᱮᱱ ᱢᱮᱱ ᱥᱮ ᱩᱞ ᱵᱮᱱ ᱢᱮᱱ᱾ ᱟᱹᱰᱤ ᱠᱚᱢ ᱠᱚ ᱡᱚᱢᱮᱜᱼᱟ ᱞᱟᱦᱟ ᱛᱮᱫᱚ ᱥᱮ ᱟᱞ ᱥᱮᱫ ᱮᱠᱫᱚᱢ ᱵᱤᱨᱤᱫ ᱟᱢᱫᱚ ᱵᱷᱳᱨ ᱨᱮ ᱡᱩᱫᱤ ᱵᱟᱢ ᱵᱮᱨᱮᱫ ᱟᱠᱟᱱᱟ ᱥᱮ ᱟᱢᱫᱚ ᱠᱷᱤᱭᱩᱨ ᱵᱟᱝᱜᱮᱢ ᱧᱟᱢᱟ ᱡᱚᱛᱚ ᱠᱚ ᱨᱩᱠᱩ ᱤᱫᱤ ᱪᱟᱵᱟᱭᱟ ᱦᱟᱞᱟᱝ ᱪᱟᱵᱟᱭᱟ᱾
ᱦᱩᱸ ᱟᱞᱮ ᱦᱚᱸᱛᱚ ᱞᱟᱦᱟᱛᱮ ᱤᱧ ᱡᱚᱠᱷᱚᱱ ᱠᱟᱹᱴᱤᱡ ᱤᱧ ᱛᱟᱦᱮᱸ ᱠᱟᱱᱟ ᱟᱞᱮ ᱫᱚ ᱩᱞ ᱩᱞ ᱠᱩᱢᱵᱽᱲᱩ ᱞᱮ ᱪᱟᱞᱟᱜ ᱛᱟᱦᱮᱸᱜ ᱩᱞ ᱠᱩᱢᱵᱽᱲᱩ ᱟᱨ ᱠᱟᱱᱴᱷᱟᱲ ᱠᱩᱢᱵᱽᱲᱩ᱾
ᱚ ᱟᱞᱮ ᱫᱚ ᱱᱟᱦᱟᱜ ᱚᱲᱟᱜ ᱨᱮᱜᱮ ᱦᱮᱱᱟᱜ ᱛᱮ ᱟᱫᱚ ᱚᱱᱟ ᱠᱚᱫᱚ ᱵᱟᱝ ᱤᱧ ᱪᱟᱞᱟᱣ ᱵᱟᱲᱟ ᱟᱠᱟᱱᱟ᱾ ᱠᱤᱱᱛᱩ ᱠᱚ ᱪᱟᱞᱟᱜ ᱜᱮᱭᱟ ᱱᱟᱦᱟᱜ ᱟᱞᱮ ᱟᱛᱳ ᱠᱚᱨᱮ ᱪᱮᱫ ᱮᱢᱚᱱ ᱪᱮᱫ ᱟᱞᱮᱭᱟᱜ ᱜᱮ ᱱᱟᱦᱟᱜ ᱠᱚ ᱠᱩᱢᱵᱽᱲᱩᱭ ᱜᱮᱭᱟ ᱩᱞ ᱠᱚᱫᱚ ᱠᱷᱟᱱᱴᱟᱲ ᱫᱚ ᱱᱟᱦᱟᱜ ᱵᱟᱝ ᱩᱞ ᱫᱚᱠᱚ ᱠᱩᱢᱵᱽᱲᱩ ᱟᱠᱟᱫ ᱛᱟᱞᱮ ᱜᱮᱭᱟ᱾
ᱦᱮᱸ ᱦᱳᱭ ᱚᱱᱠᱟ ᱜᱮ ᱡᱮᱢᱚᱱ ᱟᱹᱞᱤ ᱟᱹᱞᱤᱧ ᱢᱮᱱᱟᱜ ᱞᱤᱧᱟᱹ᱾ ᱟᱹᱞᱤᱧ ᱫᱚ ᱢᱟᱱᱮ ᱚᱱᱟ ᱠᱚᱫᱚ ᱞᱟᱦᱟᱛᱮᱫᱚ ᱫᱚᱢᱮᱞᱤᱧ ᱫᱚᱢᱮᱞᱤᱧ ᱠᱩᱥᱤᱭᱟᱜ ᱠᱩᱥᱤᱭᱟᱜ ᱛᱟᱦᱮᱸᱜ-ᱟ ᱟᱹᱞᱤᱧ ᱚᱱᱟ ᱠᱩᱢᱵᱽᱲᱩ ᱠᱚᱞᱤᱧ ᱪᱟᱞᱟᱜ ᱠᱟᱱ ᱛᱟᱦᱮᱸᱱᱟ ᱟᱫᱚ ᱱᱮᱛᱟᱨ ᱫᱚ ᱚᱱᱟ ᱠᱚ ᱡᱚᱢ ᱜᱮ ᱵᱟᱝ ᱵᱩᱡᱷᱟᱹᱭᱟ᱾
ᱦᱳᱭ᱾
ᱟᱨ ᱥᱚ ᱠᱚ ᱛᱟᱦᱮᱱᱟ ᱱᱮᱛᱟᱨ ᱫᱚ ᱚᱱᱠᱟ ᱫᱚ᱾ ᱵᱟᱝᱞᱤᱧ ᱡᱚᱢ ᱵᱟᱲᱟᱭᱮᱫᱟ᱾ ᱞᱟᱦᱟ ᱛᱮᱫᱚ ᱫᱚᱢᱮᱞᱤᱧ ᱡᱚᱢ ᱛᱟᱦᱮᱸᱜ ᱵᱩᱞᱩᱝ ᱢᱟᱹᱨᱤᱪ ᱟᱛᱮᱫ᱾
ᱦᱮᱸ ᱫᱚᱢᱮ ᱜᱮ ᱜᱮ ᱥᱤᱵᱤᱞ ᱜᱮᱭᱟ ᱢᱮᱱᱠᱷᱟᱱ ᱱᱮᱛᱟᱨ ᱫᱚ ᱚᱠᱚᱭ ᱦᱚᱸ ᱚᱱᱟ ᱡᱚᱢ ᱞᱟᱹᱜᱤᱫ ᱛᱮ ᱵᱟᱝᱵᱚᱱ ᱞᱟᱜᱟᱜ ᱠᱟᱱ ᱜᱮᱭᱟ᱾